ᱦᱮᱸ ᱟᱨ ᱠᱮ
ᱦᱳᱭ ᱡᱚᱦᱟᱨ ᱜᱮ ᱟᱹᱞᱤᱧ ᱟᱜ ᱨᱚᱲ ᱟᱡᱚ ᱢᱚᱜ ᱠᱟᱱᱟ᱾
ᱦᱮᱸ ᱟᱸᱡᱚ ᱢᱚᱜ ᱠᱟᱱᱟ ᱟᱹᱞᱤᱧ ᱟᱜ
ᱦᱳᱭ ᱟᱸᱡᱚ ᱢᱚᱜ ᱠᱟᱱ ᱜᱮᱭᱟ᱾
ᱟᱪᱪᱷᱟ ᱟᱪᱪᱷᱟ ᱛᱟᱦᱞᱮ ᱪᱮᱫ ᱞᱮᱠᱟ ᱢᱮᱱᱟᱜ ᱵᱤᱱᱟ᱾
ᱱᱟᱯᱟᱭ ᱜᱮ ᱢᱮᱱᱟᱜ ᱞᱤᱧᱟᱹ ᱟᱹᱵᱤᱱ ᱜᱮ ᱪᱮᱫ ᱞᱮᱠᱟ ᱢᱮᱱᱟᱜ ᱵᱤᱱᱟ᱾
ᱟᱹᱞᱤᱧ ᱦᱚᱸ ᱱᱟᱯᱟᱭ ᱜᱮᱭᱟ ᱞᱤᱧ ᱱᱤᱭᱟᱹ ᱜᱷᱟᱹᱲᱤ ᱫᱚ ᱦᱟᱸᱜ ᱟᱨ ᱚᱲᱟᱜ ᱠᱚᱨᱮ ᱫᱚ ᱪᱮᱫ ᱠᱟ ᱱᱟᱯᱟᱭ ᱜᱮᱭᱟ ᱠᱚ᱾
ᱦᱳᱭ ᱱᱟᱯᱟᱭ ᱜᱮ
ᱟᱪᱪᱷᱟ ᱱᱟᱯᱟᱭ ᱛᱟᱦᱮᱸ ᱞᱮᱱ ᱠᱷᱟᱱ ᱜᱮ ᱱᱟᱯᱟᱭ ᱵᱷᱟᱹᱜᱤ
ᱦᱳᱭ ᱦᱳᱭ ᱟᱨ ᱛᱟᱦᱞᱮ ᱟᱵᱤᱱ ᱥᱮᱫ ᱫᱚ ᱫᱟᱜ ᱡᱟᱹᱲᱤ ᱫᱚ ᱪᱮᱫ ᱞᱮᱠᱟ?
ᱮ ᱟᱞᱮ ᱥᱮᱫ ᱢᱟ ᱫᱟᱜ ᱢᱟ ᱡᱟᱹᱲᱤ ᱠᱮᱫᱟᱭ ᱥᱮᱛᱟᱜ ᱠᱷᱚᱱ ᱜᱮ ᱡᱟᱹᱲᱤ ᱟᱠᱟᱫᱟᱭ ᱟᱫᱚ ᱛᱮᱦᱮᱧ ᱦᱟᱸᱜ ᱱᱤᱛᱚᱜ ᱫᱚ ᱦᱟᱸᱜ ᱵᱚᱱ ᱫᱚ ᱧᱚᱜ ᱠᱟᱫᱟᱭ ᱟᱨᱠᱤ ᱟᱨ ᱵᱟᱠᱷᱟᱱ ᱥᱮᱛᱟᱜ ᱠᱷᱚᱱ ᱥᱟᱛᱴᱟ ᱠᱷᱚᱱ ᱜᱮ ᱫᱟᱜ ᱡᱟᱹᱲᱤᱭ ᱛᱟᱦᱮᱸᱫ ᱛᱮᱦᱮᱧ ᱫᱚ
ᱟᱨ ᱛᱟᱦᱞᱮ ᱟᱨ ᱦᱚᱸ ᱱᱚᱛᱮ ᱫᱚ ᱚᱸ ᱵᱟᱭ ᱫᱟᱜ ᱮᱫ ᱜᱮᱭᱟᱭ ᱱᱚᱛᱮ ᱫᱚ ᱟᱨ ᱛᱟᱦᱞᱮ ᱠᱷᱟᱱ ᱟᱵᱤᱱ ᱴᱷᱮᱱ ᱫᱚ ᱨᱚᱦᱚᱭ ᱠᱚ ᱫᱚ ᱠᱚ ᱫᱷᱩᱨᱟᱹᱣ ᱟᱠᱟᱱ ᱜᱮᱭᱟ ᱥᱮ ᱵᱟᱝ ᱜᱮ
ᱦᱮᱸ ᱱᱚᱛᱮ ᱨᱮᱦᱚᱸ ᱫᱷᱩᱨᱟᱹ ᱫᱚ ᱠᱚ ᱫᱷᱩᱨᱟᱹᱣ ᱧᱚᱜ ᱠᱟᱱᱟ ᱟᱫᱚ ᱴᱩᱠ ᱴᱟᱠ ᱠᱷᱟᱱᱮ ᱜᱷᱩᱴᱩ ᱠᱚᱨᱮ ᱟᱨᱠᱤ ᱵᱟᱠᱤ ᱜᱮᱭᱟ ᱟᱨᱠᱤ ᱵᱟ ᱠᱷᱟᱱ ᱪᱟᱵᱟ ᱞᱮᱠᱟ ᱜᱮᱭᱟ
ᱚᱸ ᱟᱞᱮ ᱥᱮᱫ ᱢᱟ ᱫᱟᱜ ᱵᱟᱝ ᱠᱷᱟᱹᱛᱤᱨ ᱨᱚᱦᱚᱭ ᱦᱚᱸ ᱵᱟᱞᱮ ᱫᱷᱩᱨᱟᱹᱣ ᱠᱟᱱᱟ ᱞᱮ
ᱟᱪᱪᱷᱟ ᱢᱟᱱᱮ ᱚᱱᱛᱮ ᱫᱚ ᱟᱹᱣᱨᱤᱭᱟ
ᱵᱟᱝ ᱵᱟᱝ ᱟᱹᱣᱨᱤᱭᱟᱜ-ᱟ ᱱᱚᱛᱮ ᱫᱚ ᱫᱟᱜ ᱜᱮ ᱵᱟᱭ ᱫᱟᱜ ᱮᱫᱟ ᱚᱱᱠᱟ ᱫᱚ ᱠᱷᱮᱛ ᱨᱮ ᱫᱟᱜ ᱛᱤᱸᱜᱩᱱ ᱞᱮᱠᱟ ᱫᱚ ᱵᱟᱭ ᱫᱟᱜ ᱮᱫᱟ
ᱟᱪᱪᱷᱟ ᱟᱪᱪᱷᱟ ᱟᱫᱚ ᱟᱞᱮ ᱥᱮᱫ ᱢᱟ ᱢᱟᱱᱮ ᱦᱩᱭᱮᱱ ᱛᱟᱞᱮᱭᱟ ᱨᱚᱦᱚᱭ ᱠᱚᱫᱚ ᱦᱟᱸᱜ ᱟᱨᱟᱢᱵᱚ ᱢᱟᱱᱮ ᱟᱭᱨᱤ ᱴᱩᱠ ᱴᱟᱝ ᱢᱟᱱᱮ ᱜᱷᱩᱴᱩ ᱠᱚ ᱨᱮ ᱫᱚ ᱵᱟᱹᱠᱤ ᱢᱮᱱᱟᱜ-ᱟ ᱵᱟᱠᱷᱟᱱ ᱫᱚ ᱪᱟᱵᱟ ᱞᱮᱠᱟ ᱜᱮ ᱟᱨᱠᱤ
ᱚᱸ ᱛᱟᱦᱚᱼᱞᱮ ᱟᱵᱤᱱ ᱥᱮᱱ ᱫᱚ ᱵᱟᱹᱲ ᱛᱤ ᱜᱮ ᱫᱟᱜ ᱟᱠᱟᱫᱟᱭ ᱥᱮ
ᱦᱮᱸ ᱦᱮᱸ ᱦᱮᱸ ᱱᱚ ᱛᱮ ᱢᱟ ᱦᱟᱢᱮ ᱥᱟ ᱜᱮ ᱫᱟᱜ ᱟᱠᱟᱫ
ᱚᱸ ᱟᱨ ᱛᱟᱦᱞᱮ ᱵᱟᱸᱫᱷ ᱠᱚ ᱫᱚ ᱯᱟᱭᱲᱮᱜ ᱠᱟᱱ ᱜᱮᱭᱟ ᱥᱮ ᱵᱟᱝ
ᱦᱩᱸ ᱦᱩᱸ ᱵᱟᱸᱫᱷ ᱠᱚᱦᱚᱸ ᱯᱮᱨᱮᱡ ᱟᱠᱟᱱᱟ ᱵᱟᱸᱫᱷ ᱜᱟᱰᱟ ᱜᱚᱴᱟ ᱜᱮ ᱪᱮᱨᱮᱡ ᱡᱮᱯᱮᱡ ᱟᱞᱮ ᱟᱞᱮ ᱱᱚᱸᱰᱮ ᱢᱤᱫ ᱴᱟᱝ ᱤᱭᱟᱹ ᱢᱮᱱᱟᱜ-ᱟ ᱟᱨᱠᱤ ᱫᱚᱬᱚᱝ ᱢᱮᱱᱟᱜ-ᱟ ᱫᱚᱲᱚᱝ ᱪᱮᱛᱟᱱ ᱨᱮ ᱫᱟᱜ ᱨᱟᱠᱟᱵ ᱟᱠᱟᱱᱟ ᱡᱮ ᱫᱚᱲᱚᱝ ᱪᱮᱛᱟᱱ ᱞᱟᱹᱭ ᱫᱟᱹᱧ ᱦᱚᱨ ᱪᱮᱛᱟᱱ ᱡᱟᱦᱟᱸ ᱫᱚᱲᱚᱝ ᱢᱮᱱᱟᱜ-ᱟ ᱥᱮ
ᱦᱳᱭ ᱦᱳᱭ
ᱚᱱᱟ ᱚᱱᱟ ᱫᱚᱲᱚᱝ ᱨᱮ ᱟᱨᱠᱤ ᱵᱨᱤᱡᱽ ᱢᱟᱱᱮ ᱩᱱᱟᱹᱜ ᱢᱟᱨᱟᱝ ᱫᱚ ᱵᱟᱠᱚ ᱵᱨᱤᱡᱽ ᱟᱠᱟᱫᱟ ᱟᱫᱚ ᱡᱟᱭᱦᱳᱠ ᱢᱤᱫᱴᱟᱝ ᱯᱳᱞ ᱞᱮᱠᱟ ᱠᱚ ᱡᱩᱛ ᱟᱠᱟᱫᱟ ᱚᱱᱟ ᱯᱳᱞ ᱪᱮᱛᱟᱱ ᱛᱮ ᱯᱟᱨᱚᱢᱚᱜ ᱠᱟᱱᱟ ᱫᱟᱜ
ᱚᱸ ᱟᱨ ᱛᱟᱦᱚᱼᱞᱮ ᱚᱸ ᱦᱟᱹᱠᱩ ᱠᱚ ᱫᱚ ᱯᱮ ᱥᱟᱵ ᱮ ᱠᱚᱜᱮᱭᱟ ᱥᱮ ᱵᱟᱝ ᱜᱮ
ᱦᱮᱸ ᱦᱟᱹᱠᱩ ᱠᱚ ᱪᱟᱞᱟᱜ ᱠᱟᱱᱟ ᱠᱚ ᱥᱟᱵ ᱟᱹᱜᱩ ᱮᱭᱫᱟ ᱠᱚ ᱦᱟᱸᱜ ᱵᱟᱹᱲᱛᱤ ᱡᱮ ᱡᱟᱦᱟᱸ ᱠᱚ ᱵᱟᱹᱲᱛᱤᱜ ᱠᱚᱣᱟ ᱡᱮ ᱡᱮᱢᱚᱱ ᱡᱟᱞ ᱪᱟᱯᱟᱫ ᱡᱟᱞ ᱛᱮᱠᱚ ᱡᱷᱟᱹᱞᱤᱭᱮᱫ ᱠᱚᱣᱟ᱾ ᱟᱨ ᱡᱮ ᱡᱮᱢᱚᱱ ᱡᱟᱦᱟᱸ ᱞᱮᱠᱟ ᱡᱮ ᱡᱮᱢᱚᱱ ᱯᱟᱥᱤ ᱡᱟᱞ ᱠᱚ ᱤᱫᱤᱭᱟ᱾
ᱦᱳᱭ ᱦᱳᱭ ᱟᱨ ᱱᱚᱣᱟ ᱴᱚᱨᱚᱰᱟᱝ ᱠᱚᱫᱚ ᱯᱮ ᱮ ᱚᱰᱟᱣ ᱵᱟᱲᱟ ᱠᱟᱜ ᱜᱮᱭᱟ ᱥᱮ ᱵᱟᱝ ᱜᱮ?
ᱦᱮᱸ
ᱴᱚᱨᱚᱰᱟᱝ ᱫᱚᱵᱤᱱ ᱵᱩᱡᱷᱟᱹᱣ ᱜᱮᱭᱟ ᱥᱮ ᱵᱟᱝ
ᱦᱮᱸ ᱵᱟᱞᱤᱧ ᱵᱩᱡᱷᱟᱹᱣ ᱫᱟᱲᱮᱭᱟᱜ ᱠᱟᱱᱟ ᱚᱱᱟ ᱛᱮᱜᱮ ᱞᱤᱧ ᱠᱩᱞᱤᱭᱮᱫ ᱵᱮᱱᱟ ᱟᱨ ᱢᱤᱫᱫᱷᱟᱣ ᱞᱟ. ᱭ ᱵᱮᱱ ᱴᱟᱨᱚᱰᱟᱝ ᱪᱮᱫ ᱵᱮᱱ ᱞᱟᱹᱭ ᱪᱚ ᱠᱮᱫ
ᱴᱚᱨᱚᱰᱟᱝ ᱫᱚ ᱦᱩᱭᱩᱜ ᱠᱟᱱᱟ ᱡᱟᱦᱟᱸ ᱦᱟᱹᱠᱩ ᱠᱚ ᱡᱷᱟᱹᱞᱤ ᱠᱚᱫᱚ ᱚᱱᱟ ᱢᱟᱛ ᱨᱮᱱᱟᱜ ᱠᱚ ᱵᱮᱱᱟᱣ ᱫᱚ ᱚᱱᱟ ᱠᱚᱫᱚ ᱯᱮ
ᱟᱪᱪᱷᱟ, ᱟᱪᱪᱷᱟ ᱦᱮᱸ ᱦᱮᱸ ᱵᱮᱱᱟᱣ ᱫᱚ ᱵᱮᱱᱟᱣ ᱦᱩᱭ ᱟᱠᱟᱱᱟ ᱟᱫᱚ ᱟᱞᱮ ᱫᱚ ᱦᱟᱸᱜ ᱦᱮᱸ ᱟᱛᱳ ᱠᱚᱨᱮᱱ ᱢᱮᱱᱟᱜ ᱠᱚᱣᱟ ᱢᱤᱫ ᱵᱟᱨ ᱚᱱᱠᱟ ᱫᱚᱠᱚ ᱪᱟᱞᱟᱜ ᱜᱮᱭᱟ ᱟᱨᱠᱤ ᱵᱟᱲᱥᱤ ᱟᱨᱠᱤ ᱡᱟᱦᱟᱸ ᱵᱟᱲᱥᱤ ᱠᱟᱛᱷᱟ ᱵᱮᱱ ᱞᱟᱹᱭ ᱮᱫᱟ ᱛᱚ
ᱵᱟᱝ ᱜᱮ ᱚᱱᱟ ᱫᱚ ᱡᱷᱟᱹᱞᱤ ᱪᱮᱫ ᱞᱮᱠᱟ ᱵᱟᱠᱚ ᱚᱰᱟᱣ ᱜᱮᱭᱟ ᱠᱚ ᱵᱟᱠᱚ ᱚᱰᱟᱣᱟ ᱴᱚᱨᱚᱰᱟᱝ ᱫᱚ
ᱟᱪᱪᱷᱟ, ᱟᱪᱪᱷᱟ ᱦᱳᱭ ᱦᱳᱭ ᱡᱟᱭᱦᱳᱠ ᱟᱨᱠᱤ ᱟᱫᱚ ᱟᱞᱮ ᱥᱮᱫ ᱢᱟ ᱚᱱᱟ ᱠᱚᱫᱚ ᱦᱚᱸ ᱦᱚᱭᱛᱳ ᱠᱚ ᱵᱮᱱᱟᱣᱫᱟ ᱟᱫᱚ ᱵᱮᱱᱟᱣ ᱠᱟᱫᱟ ᱠᱚ ᱥᱮ ᱠᱚ ᱦᱮᱸ ᱡᱷᱟᱹᱞᱤ ᱤᱭᱟ. ᱮᱫᱟ ᱠᱚ ᱟᱨᱠᱤ ᱯᱟᱥᱤ ᱫᱚᱠᱚ ᱯᱟᱥᱤ ᱮᱫᱟ ᱟᱫᱚ ᱚᱱᱟ ᱡᱤᱱᱤᱥ ᱴᱟᱜ ᱟᱫᱚ ᱱᱚᱛᱮ ᱫᱚ ᱦᱚᱭᱛᱳ ᱵᱷᱮᱜᱟᱨ ᱮᱴᱟᱜ ᱨᱚᱠᱚᱢ ᱡᱟᱭ ᱦᱳᱠ ᱮᱴᱟᱜ ᱨᱚᱠᱚᱢ ᱠᱚ ᱧᱩᱛᱩᱢᱼᱟ ᱟᱨᱠᱤ ᱟᱫᱚ ᱦᱳᱭ ᱚᱱᱟ ᱜᱮ ᱵᱟᱝᱠᱷᱟᱱ ᱵᱮᱱᱟᱣ ᱫᱚ ᱦᱳᱭᱛᱳ ᱚᱱᱟ ᱠᱚᱦᱚᱸ ᱠᱚ ᱵᱮᱱᱟᱣ ᱠᱟᱜ ᱜᱮᱭᱟ ᱦᱟᱸᱜ ᱱᱚᱛᱮ ᱫᱚ ᱦᱮᱸ ᱡᱷᱚᱛᱚ ᱨᱚᱠᱚᱢ ᱡᱟᱞ ᱜᱮ ᱡᱷᱚᱛᱚ ᱨᱚᱠᱚᱢ ᱦᱟᱹᱠᱩ ᱥᱟᱵ ᱡᱤᱱᱤᱥ ᱯᱚᱛᱤ ᱠᱚ ᱢᱮᱱᱟᱜ ᱜᱮᱭᱟ ᱟᱨᱠᱤ ᱱᱚᱣᱟ ᱠᱚᱨᱮ ᱦᱚᱸ
ᱦᱚᱸ ᱦᱮᱸ
ᱟᱫᱚ ᱛᱟᱦᱚᱞᱮ ᱠᱷᱟᱱ ᱢᱟᱱᱮ ᱱᱚᱣᱟ ᱞᱟᱹᱴᱩ ᱦᱟᱹᱠᱩ ᱠᱚᱯᱮ ᱥᱟᱵ ᱠᱚᱜᱮᱭᱟ ᱥᱮ ᱱᱚᱣᱟ ᱠᱚ ᱦᱩᱰᱤᱧ ᱦᱩᱰᱤᱧ ᱡᱟᱦᱟᱸᱭ ᱦᱟᱹᱠᱩ ᱠᱚ ᱛᱟᱦᱮᱱ ᱜᱮᱛᱚ ᱩᱱᱠᱩ ᱠᱚᱯᱮ ᱥᱟᱵ ᱠᱚᱜᱮᱭᱟ?
ᱟᱞᱮ ᱫᱚ ᱥᱟᱱᱟᱢ ᱦᱟᱠᱩ ᱜᱮᱞᱮ ᱥᱟᱵ ᱠᱚᱣᱟ, ᱟᱫᱚ ᱞᱟᱹᱴᱩ ᱠᱚᱫᱚ ᱦᱟᱹᱜ ᱞᱟᱹᱴᱩ ᱞᱟᱹᱴᱩ ᱦᱚᱸ ᱚᱠᱟ ᱨᱮᱵᱮᱱ ᱧᱟᱢ ᱠᱚᱣᱟ ᱡᱷᱚᱛᱚ ᱫᱚ ᱦᱟᱸᱜ ᱟᱫᱚ ᱚᱱᱠᱟ ᱜᱮ ᱡᱟ ᱠᱚ ᱡᱷᱟᱹᱞᱤᱜᱼᱟ ᱡᱚᱛᱚ ᱜᱮ ᱥᱟᱢᱴᱟᱣ ᱟᱹᱜᱩ ᱦᱩᱭᱩᱜᱼᱟ᱾ ᱦᱮᱸ ᱟᱞᱮ ᱫᱚ ᱵᱟᱞᱮ
ᱟᱫᱚ ᱛᱟᱦᱚᱞᱮ ᱠᱷᱟᱱ ᱞᱟᱹᱭ ᱵᱤᱱ
ᱟᱞᱮ ᱫᱚ ᱦᱟᱹᱠᱩ ᱠᱚᱫᱚ ᱚᱱᱠᱟ ᱫᱚ ᱵᱟᱞᱮ ᱵᱟᱪᱷᱟᱣ ᱠᱚᱣᱟ ᱡᱮ ᱞᱟᱹᱴᱩ ᱦᱟᱹᱠᱩ ᱫᱚ ᱵᱟᱞᱮ ᱥᱟᱵ ᱠᱚᱣᱟ ᱟᱨ ᱦᱩᱰᱤᱧ ᱠᱚᱫᱚ ᱵᱟᱞᱮ ᱥᱟᱵ ᱠᱚᱣᱟ ᱚᱱᱠᱟ ᱫᱚ ᱵᱟᱝ ᱡᱟ ᱠᱚ ᱧᱟᱢᱚᱜᱼᱟ ᱡᱷᱚᱛᱚ, ᱦᱮᱸ
ᱦᱳᱭ ᱦᱳᱭ ᱟᱨ ᱛᱟᱦᱚᱞᱮ ᱠᱷᱟᱱ ᱱᱚᱣᱟ ᱟᱠᱷᱨᱤᱧ ᱠᱚ ᱜᱮᱭᱟ ᱯᱮ ᱥᱮ ᱚᱲᱟᱜ ᱨᱮᱜᱮ ᱯᱮ ᱡᱚᱢ ᱠᱚᱣᱟ?
ᱦᱮᱸ ᱰᱷᱟᱹᱨ ᱧᱚᱜ ᱡᱩᱫᱤ ᱠᱚ ᱡᱷᱟᱹᱞᱤᱜ ᱠᱷᱟᱱ ᱟᱫᱚ ᱩᱱᱠᱩ ᱫᱚ ᱟᱠᱷᱨᱤᱧ ᱦᱩᱭᱩᱜᱼᱟ ᱟᱨᱠᱤ ᱩᱱᱠᱩ ᱦᱟᱸ ᱩᱱᱟᱹᱜ ᱜᱟᱱ ᱦᱟᱹᱠᱩ ᱫᱚ ᱡᱚᱢ ᱦᱚᱸᱛᱚ ᱢᱩᱥᱠᱤᱞ ᱠᱟᱱᱟ ᱥᱩᱱᱩᱢ ᱦᱚᱸᱛᱚ ᱫᱚᱢᱮ ᱠᱚ ᱞᱟᱜᱟᱜ ᱜᱮᱭᱟ ᱥᱮ ᱦᱟᱥᱩ ᱠᱚᱨᱮ ᱫᱚ ᱦᱟᱸᱜ
ᱦᱳᱭ ᱦᱳᱭ
ᱦᱳᱭ, ᱟᱫᱚ ᱦᱮᱸ ᱫᱤᱱᱟᱹᱢ ᱜᱮ ᱦᱟᱸᱜ ᱢᱟᱱᱮ ᱦᱟᱹᱠᱩ ᱡᱷᱟᱹᱞᱤ ᱟᱹᱜᱩ ᱦᱩᱭᱩᱜ ᱚᱱᱠᱟ ᱫᱚ ᱵᱟᱝ ᱡᱟᱦᱟᱸ ᱛᱤᱥ ᱠᱚᱨᱮ ᱪᱟᱞᱟᱣ ᱦᱩᱭᱩᱜ ᱜᱮᱭ ᱟᱨᱠᱤ᱾
ᱦᱚᱸ ᱦᱚᱸ ᱟᱨ ᱛᱟᱦᱚᱞᱮ ᱠᱷᱟᱱ ᱱᱚᱣᱟ ᱨᱚᱦᱚᱲ ᱫᱚᱯᱮ ᱨᱚᱦᱚᱲ ᱠᱚ ᱜᱮᱭᱟ ᱥᱮ ᱵᱟᱝ?
ᱟᱞᱮ ᱥᱮᱫ ᱦᱟᱸᱜ ᱚᱱᱠᱟ ᱫᱚ ᱵᱟᱞᱮ ᱨᱚᱦᱚᱲ ᱠᱚᱣᱟ ᱟᱞᱮ ᱫᱚ ᱚᱱᱟ ᱫᱚ ᱡᱟ ᱦᱩᱭᱱᱟ ᱴᱟᱴᱠᱟ ᱴᱟᱴᱠᱤ ᱜᱮᱞᱮ ᱡᱚᱢ ᱠᱚᱣᱟ ᱵᱮᱨᱮᱞ ᱛᱮᱜᱮ
ᱦᱚᱸ ᱦᱳᱭ ᱦᱳᱭ
ᱵᱟᱝ ᱠᱤᱪᱷᱩ ᱠᱤᱪᱷᱩ ᱡᱟᱭᱜᱟ ᱥᱮᱫ ᱫᱚ ᱢᱟᱱᱮ ᱚᱱᱠᱟ ᱰᱷᱮᱨ ᱧᱚᱜ ᱡᱩᱫᱤ ᱦᱟᱠᱩ ᱠᱚ ᱠᱚ ᱧᱟᱢ ᱠᱚᱣᱟ ᱡᱩᱫᱤ ᱵᱟᱠᱚ ᱟᱹᱠᱷᱨᱤᱧ ᱠᱚᱣᱟ ᱛᱟᱦᱚᱞᱮ ᱨᱚᱦᱚᱲ ᱠᱟᱠᱚᱣᱟ ᱠᱚ
ᱚ
ᱟᱫᱚ ᱚᱱᱟ ᱛᱮᱞᱤᱧ ᱞᱟᱹᱭᱮᱜᱼᱟ᱾ ᱯᱟᱞᱮᱱ ᱟᱹᱵᱤᱱ ᱥᱮᱫ ᱦᱚᱸ ᱚᱱᱠᱟ ᱯᱮ ᱨᱚᱦᱚᱲ ᱠᱚ ᱜᱮᱭᱟ᱾
ᱵᱟᱝ ᱵᱟᱝ ᱨᱚᱦᱚᱲ ᱠᱚ ᱫᱚ ᱦᱟᱸᱜ ᱩᱱᱟᱹᱜ ᱫᱚ ᱵᱟᱞᱮ ᱨᱚᱦᱚᱲ ᱠᱟᱣᱟ ᱥᱮ ᱨᱚᱦᱚᱲ ᱫᱚ ᱠᱚ ᱢᱤᱫ ᱵᱟᱨ ᱦᱚᱲ ᱫᱚᱠᱚ ᱨᱚᱦᱚᱲ ᱠᱚ ᱜᱮᱭᱟ ᱚᱱᱠᱟ ᱟᱨᱠᱤ ᱦᱮᱸ ᱥᱮ ᱨᱚᱠᱚᱢ ᱦᱩᱰᱤᱧ ᱦᱩᱰᱤᱧ ᱦᱟᱠᱩ ᱠᱚ ᱧᱟᱢ ᱟᱨ ᱩᱱᱠᱩ ᱯᱩᱴᱷᱤ ᱦᱟᱠᱩ ᱠᱚ ᱟᱨᱠᱤ ᱦᱮᱸ ᱦᱩᱰᱤ ᱠᱷᱚᱱᱚᱸ ᱠᱤᱪᱷᱩ ᱠᱚ ᱢᱟᱨᱟᱝ ᱜᱮᱭᱟ ᱚᱱ ᱠᱟᱱ ᱠᱚ ᱫᱚ ᱠᱚ ᱨᱚᱦᱚᱲ ᱠᱚ ᱜᱮᱭᱟ ᱟᱫᱚ ᱫᱚᱢᱮ ᱫᱚ ᱵᱟᱝ ᱟᱨ ᱠᱤ ᱡᱟᱦᱟᱸᱭ ᱡᱟᱦᱟᱸ ᱠᱚ ᱫᱚ ᱢᱟᱱᱮ ᱵᱮᱥᱤ ᱜᱮ ᱨᱚᱦᱚᱲ ᱞᱮᱠᱷᱟ ᱤᱧ ᱮᱴᱟᱜ ᱢᱮᱫ ᱴᱮᱱ ᱮᱴᱟᱜ ᱨᱚᱠᱚᱢ ᱢᱤᱫᱴᱟᱝ ᱥᱚ ᱦᱤᱡᱩᱜ-ᱟ ᱛᱚ
ᱦᱳᱭ ᱦᱳᱭ
ᱟᱫᱚ ᱚᱱᱟ ᱜᱮ ᱟᱨᱠᱤ ᱟᱫᱚ ᱨᱚᱦᱚᱲ ᱫᱚ ᱪᱮᱫ ᱵᱟᱝ ᱠᱟᱱᱟ ᱟᱫᱚ ᱨᱚᱦᱚᱲ ᱫᱚ ᱦᱟᱸᱜ ᱩᱱᱟᱹᱜ ᱥᱮᱸᱵᱮᱞ ᱫᱚ ᱵᱟᱠᱚ ᱥᱮᱸᱵᱮᱞ ᱟ ᱟᱨ ᱠᱤ ᱡᱟᱭ ᱦᱳᱠ ᱴᱩᱠ ᱴᱟᱠ ᱦᱟᱱᱟ ᱱᱟᱣᱟ ᱨᱮ ᱢᱮᱥᱟ ᱜᱟᱱᱚᱜ ᱟᱠᱚ ᱟᱨᱠᱤ
ᱦᱳᱭ ᱱᱚᱝᱠᱟ ᱜᱮ ᱟᱨ ᱛᱟᱦᱞᱮ ᱚᱱᱟ ᱟᱹᱭᱩᱵ ᱵᱮᱲᱟ ᱠᱚ ᱪᱮᱬᱮ ᱥᱮᱸᱫᱽᱨᱟ ᱠᱚ ᱫᱚ ᱵᱤᱱ ᱪᱟᱞᱟᱣ ᱵᱟᱲᱟ ᱠᱟᱱ ᱜᱮᱭᱟ᱾ ᱥᱮ ᱵᱟᱝ ᱜᱮ ᱫᱟᱜ ᱫᱤᱱ ᱜᱮ? ᱛᱚ ᱩᱱᱠᱩ ᱪᱮᱸᱬᱮ ᱠᱚ ᱥᱮᱸᱫᱽᱨᱟ ᱠᱚᱛᱮ
ᱟᱫᱚ ᱱᱮᱛᱟᱨ ᱫᱚ ᱦᱟᱸᱜ ᱪᱮᱸᱬᱮ ᱥᱮᱸᱫᱽᱨᱟ ᱫᱚ ᱵᱟᱝ ᱪᱟᱞᱟᱣ ᱦᱳᱭᱳᱜ ᱠᱟᱱᱟ ᱛᱚ ᱟᱹᱭᱩᱵ ᱠᱚ ᱫᱚ ᱪᱟᱞᱟᱣ ᱦᱩᱭᱩᱜ ᱜᱮᱭᱟ ᱩᱱᱠᱩ ᱵᱟᱹᱨᱩᱜ ᱰᱟᱝ ᱦᱮᱸ ᱥᱮᱸᱫᱽᱨᱟ ᱫᱚᱞᱮ ᱪᱟᱞᱟᱜ ᱜᱮᱭᱟ᱾
ᱦᱚᱭ ᱦᱚᱭ ᱛᱚ ᱦᱚᱜ-ᱚᱭ ᱡᱮ ᱟᱹᱭᱩᱵ ᱵᱮᱲᱟ ᱵᱟᱹᱨᱩᱜ ᱰᱟᱝ ᱥᱮᱸᱫᱽᱨᱟ ᱯᱮ ᱪᱟᱞᱟᱜ ᱜᱮᱭᱟ ᱛᱟᱦᱞᱮ ᱢᱟᱱᱮ ᱡᱟᱦᱟ ᱱᱟᱜ ᱚᱱᱠᱟ ᱵᱟᱯᱮ ᱵᱚᱛᱚ ᱨᱚᱜ ᱜᱮᱭᱟ᱾
ᱟᱫᱚ ᱵᱚᱛᱚᱨ ᱢᱟ ᱵᱚᱛᱚᱨ ᱡᱚᱛᱚ ᱡᱤᱵᱽ ᱡᱤᱭᱟᱹᱞᱤ ᱢᱟ ᱡᱚᱛᱚ ᱦᱚᱲᱟᱜ ᱢᱚᱱᱮ ᱨᱮᱢᱟ ᱵᱚᱛᱚᱨ ᱫᱚ ᱛᱟᱦᱮᱱ ᱜᱮᱭᱟ ᱟᱨᱠᱤ ᱦᱚᱲ ᱢᱚ ᱨᱮ ᱫᱚ ᱟᱫᱚ ᱛᱟᱣ ᱪᱟᱞᱟᱣ ᱦᱳᱭᱳᱜ ᱜᱮᱭᱟ ᱟᱨᱠᱤ ᱡᱟᱦᱟ ᱱᱟᱜ ᱨᱮ ᱜᱮ ᱚᱱᱮ ᱦᱟᱹᱠᱩ ᱥᱟᱵ ᱜᱮ ᱡᱩᱫᱤ ᱞᱤᱧ ᱢᱚᱱᱮ ᱭᱟ ᱚᱸᱰᱮ ᱠᱤ ᱵᱚᱛᱚᱨ ᱵᱟᱹᱱᱩᱜ-ᱟ ᱚᱸᱰᱮ ᱦᱚᱸ ᱵᱚᱛᱚᱨ ᱢᱮᱱᱟᱜ ᱜᱮᱭᱟ ᱟᱫᱚ ᱟᱹᱰᱤ ᱨᱚ ᱠᱚᱢ ᱱᱮᱛᱟᱨ ᱢᱟ ᱩᱱᱠᱩ ᱵᱟᱵᱮᱨ ᱯᱷᱟᱵᱮᱨ ᱵᱟᱵᱮᱨ ᱠᱚ ᱠᱚ ᱩᱰᱩᱝ ᱚᱜ ᱠᱟᱱᱟ ᱥᱮ ᱩᱱᱠᱩ ᱜᱮ ᱵᱚᱛᱚᱨ ᱫᱚ ᱟᱨ ᱟᱞᱮ ᱢᱟ ᱱᱚᱛᱮ ᱟᱞᱮ ᱢᱟ ᱱᱚᱛᱮ ᱵᱤᱨ ᱫᱤᱥᱚᱢ ᱦᱚᱲ ᱠᱟᱱᱟ ᱞᱮ ᱢᱚᱬᱮ ᱠᱟᱴᱟ ᱩᱱᱠᱩ ᱦᱚᱸ ᱠᱚ ᱩᱰᱩᱠᱚᱜ ᱜᱮᱭᱟ ᱟᱨᱠᱤ
ᱢᱟᱱᱮ ᱮᱠᱷᱚᱱ ᱛᱚ ᱫᱟᱜ ᱫᱤᱱ ᱠᱟᱱᱟ ᱫᱟᱜ ᱫᱤᱱ ᱦᱚᱸᱠᱚ ᱩᱰᱩᱠᱚᱜ ᱜᱮᱭᱟ᱾
ᱦᱮᱸ ᱢᱟᱱᱮ ᱩᱱᱠᱩ ᱵᱟᱵᱮᱨ ᱥᱮ ᱢᱚᱬᱮ ᱠᱟᱴᱟ ᱵᱤᱱ
ᱦᱳᱭ ᱦᱳᱭ ᱫᱟᱜ ᱫᱤᱱ ᱦᱚᱸ ᱩᱰᱩᱝ ᱚᱜ ᱜᱮᱭᱟ ᱠᱚ
ᱦᱳᱭ ᱫᱟᱜ ᱫᱤᱱ ᱦᱚᱸᱠᱚ ᱩᱰᱩᱝ ᱚᱜ ᱜᱮᱭᱟ ᱠᱚ
ᱟᱫᱚ ᱛᱟᱦᱚᱞᱮ ᱩᱱᱠᱩ ᱫᱚ ᱦᱩᱭᱩᱜ ᱠᱟᱱᱟ ᱟᱯᱮ ᱟᱹᱛᱩ ᱠᱚ ᱵᱚᱞᱚᱱ ᱜᱮᱭᱟ
ᱦᱮᱸ ᱟᱛᱳ ᱫᱚ ᱦᱟᱸᱜ ᱵᱚᱞᱚ ᱫᱚ ᱠᱚ ᱵᱚᱞᱚᱱ ᱜᱮᱭᱟ ᱟᱫᱚ ᱚᱱᱮ ᱟᱛᱳ ᱮᱠᱵᱟ ᱨᱮ ᱟᱛᱳ ᱠᱚ ᱦᱚᱸ ᱠᱚ ᱵᱚᱞᱚᱱ ᱜᱮᱭᱟ ᱟᱞᱮ ᱱᱚᱣᱟ ᱟᱹᱛᱩ ᱠᱚᱨᱮ ᱟᱨᱠᱤ ᱵᱚᱞᱚ ᱠᱟᱛᱮᱫ ᱠᱚ ᱩᱰᱩᱝ ᱪᱟᱞᱟᱜ ᱜᱮᱭᱟ ᱟᱫᱚ ᱚᱱᱠᱟᱱ ᱞᱟᱜᱟ ᱦᱚᱲ ᱦᱚᱸ ᱢᱮᱱᱟᱜ ᱠᱚᱣᱟ ᱟᱫᱚ ᱟᱞᱮ ᱟᱞᱮ ᱢᱟ ᱱᱚᱣᱟ ᱠᱚᱨᱮᱱ ᱦᱚᱲ ᱢᱟᱠᱚ ᱯᱟᱹᱨᱠᱟᱹᱣ ᱪᱟᱵᱟ ᱟᱠᱟᱱᱟ ᱛᱚ ᱩᱱᱠᱩ ᱧᱮᱞ ᱧᱮᱞ ᱛᱮ ᱠᱚ ᱯᱟᱹᱨᱠᱟᱹᱣ ᱟᱠᱟᱱᱟ ᱞᱮ ᱟᱨᱠᱤ
ᱟᱨ ᱛᱟᱦᱚᱞᱮ ᱚᱱᱠᱟᱱᱟᱜ ᱡᱟᱦᱟᱸᱱᱟᱜ ᱚᱱᱠᱟ ᱚᱲᱟᱜ ᱠᱚᱫᱚ ᱵᱟᱝ ᱠᱚ ᱨᱟᱹᱯᱩᱫ ᱛᱟᱯᱮ ᱜᱮᱭᱟ ᱠᱚ ᱢᱟᱱᱮ ᱚᱱᱠᱟ ᱡᱟᱦᱟᱸᱱᱟᱜ ᱠᱚ ᱵᱟᱠᱚ ᱠᱷᱚᱛᱤ ᱜᱮᱭᱟ
ᱦᱮᱸ ᱠᱷᱚᱛᱤ ᱫᱚ ᱦᱟᱸᱜ ᱠᱚ ᱠᱷᱚᱛᱤ ᱜᱮᱭᱟ ᱵᱟᱝ ᱫᱚ ᱵᱟᱝ ᱢᱟᱱᱮ ᱚᱱᱠᱟ ᱞᱮᱠᱟ ᱡᱮᱢᱚᱱ ᱯᱟᱹᱣᱨᱟᱹ ᱦᱟᱹᱰᱤ ᱠᱚ ᱠᱚ ᱪᱚᱸᱫᱟ ᱞᱮ ᱠᱷᱟᱱ ᱚᱱᱟ ᱥᱚ ᱠᱚ ᱠᱚ ᱧᱟᱢ ᱞᱮᱠᱷᱟᱱ ᱚᱸᱰᱮ ᱠᱚ ᱪᱟᱞᱟᱜ ᱜᱮᱭᱟ ᱠᱚ ᱥᱮ ᱨᱚᱠᱚᱢ ᱡᱩᱫᱤ ᱠᱚ ᱧᱟᱢᱟ ᱡᱟᱸᱦᱟ ᱱᱟᱜ ᱢᱟᱛ ᱠᱚᱢ ᱛᱟᱛ ᱠᱚᱢ ᱠᱚ ᱡᱟᱣᱟ ᱢᱟᱣᱟ ᱠᱚᱼᱼ ᱛᱟᱯᱚᱨᱮ ᱩᱱᱠᱩ ᱫᱚ ᱟᱨ ᱵᱤᱥᱤ ᱠᱚ ᱡᱚᱢᱟ ᱚᱱᱮ ᱪᱟᱣᱞᱮ-ᱢᱟᱣᱞᱮ ᱠᱚ ᱡᱩᱫᱤ ᱛᱟᱦᱮᱸᱱᱟ᱾ ᱪᱟᱣᱞᱮ ᱦᱳᱲᱩ ᱠᱚᱼᱼ
ᱦᱳᱭ-ᱦᱳᱭᱼᱼ
ᱟᱫᱚ ᱠᱤᱪᱷᱩ ᱦᱚᱲ ᱢᱮᱱᱟᱜ ᱠᱚᱣᱟ ᱵᱟᱨᱮᱱᱫᱟ ᱠᱚᱨᱮ ᱠᱚ ᱫᱚᱦᱚᱭ ᱜᱮᱭᱟ ᱥᱮᱼᱼ
ᱦᱚᱸ
ᱟᱫᱚ ᱠᱚ ᱩᱱᱠᱩ ᱡᱩᱫᱤ ᱥᱚᱱᱫᱷᱟᱱ ᱠᱚ ᱧᱟᱢᱟ ᱟᱫᱚᱼᱼ ᱠᱚ ᱪᱟᱞᱟᱜ-ᱟ ᱪᱟᱞᱟᱣ ᱠᱟᱛᱮ ᱠᱚ ᱡᱚᱢ ᱪᱮᱥᱴᱟᱭᱟᱠᱚ ᱟᱨᱠᱤᱼᱼ ᱨᱟᱹᱯᱩᱫ ᱠᱟᱛᱮ ᱟᱞᱳᱠᱚ ᱵᱚᱞᱚᱱᱟ ᱟᱨᱠᱤ᱾
ᱚᱻ ᱟᱫᱚ ᱱᱚᱣᱟ ᱩᱱᱠᱩ ᱫᱚᱼᱼ ᱥᱟᱸᱜᱮ ᱥᱟᱸᱜᱮ ᱜᱮᱠᱚ ᱫᱟᱬᱟᱱ ᱜᱮᱭᱟ ᱥᱮ ᱢᱤᱫᱴᱮᱱ ᱵᱟᱨᱭᱟ ᱠᱟᱛᱮᱫ ᱠᱚ ᱫᱟᱲᱟᱱ ᱜᱮᱭᱟ?
ᱵᱟᱝ ᱥᱟᱸᱜᱮ ᱦᱚᱸ ᱩᱱᱠᱩ ᱵᱤᱥᱤᱨ ᱵᱷᱟᱜᱽ ᱜᱮ ᱥᱟᱸᱜᱮ ᱠᱚ ᱛᱟᱦᱮᱸᱱᱟ ᱟᱫᱚ ᱚᱠᱚᱭ ᱚᱠᱟ ᱞᱮᱠᱟ ᱢᱟᱱᱮᱼᱼ ᱵᱷᱮᱜᱟᱨ ᱵᱷᱮᱜᱟᱨᱚᱜ ᱜᱮᱭᱟ ᱠᱚᱛᱚ, ᱟᱫᱚ ᱡᱮᱢᱚᱱᱼᱼ ᱱᱤᱛᱚᱜ ᱫᱚ ᱦᱚᱭᱛᱚ ᱢᱤᱫ ᱥᱟᱸᱣ ᱛᱮᱠᱚ ᱫᱟᱬᱟᱱ ᱠᱟᱱᱟ ᱟᱫᱚ ᱡᱮ ᱡᱮᱢᱚᱱ ᱠᱚᱼᱼ ᱮᱸ ᱵᱟᱯᱟᱜᱚᱜ ᱜᱮᱭᱟ ᱦᱟᱱᱛᱮ ᱱᱟᱛᱮ ᱜᱮ ᱠᱟᱱ ᱜᱮᱭᱟ ᱠᱚ ᱟᱨ ᱢᱤᱫ ᱵᱟᱨ ᱫᱚᱠᱚᱼᱼ ᱦᱮᱸ ᱮᱠᱞᱟ ᱮᱠᱞᱟ ᱠᱚ ᱫᱟᱬᱟᱱ ᱜᱮᱭᱟ ᱵᱤᱥᱤᱨ ᱵᱷᱟᱠ, ᱵᱮᱥᱤᱨ ᱵᱷᱟᱜ ᱫᱚ ᱵᱟᱝ ᱵᱮᱥᱤᱨ ᱵᱷᱟᱜ ᱜᱮᱼᱼ ᱥᱟᱸᱜᱮ ᱜᱮᱠᱚ ᱫᱟᱬᱟᱱᱟ ᱟᱫᱚ ᱢᱤᱫᱴᱟᱝ ᱵᱟᱨᱭᱟ ᱚᱱᱠᱟ ᱢᱮᱱᱟᱜ ᱠᱚᱣᱟᱼᱼ ᱡᱮ ᱱᱚᱣᱟ ᱵᱤᱨ ᱨᱮᱜᱮ ᱢᱮᱱᱟᱭᱟ ᱩᱱᱤ ᱫᱚ ᱯᱟᱹᱨᱠᱟᱹᱣ ᱟᱠᱟᱱᱟᱭ ᱱᱚᱣᱟ ᱵᱤᱨ ᱠᱚᱨᱮ ᱜᱮ ᱧᱮᱞ ᱵᱤᱱ ᱚᱱᱟ ᱵᱤᱨ ᱠᱚᱨᱮ ᱜᱮ ᱢᱮᱱᱟᱜ ᱠᱚᱣᱟᱼᱼ
ᱚ ᱟᱫᱚ ᱛᱟᱦᱚᱞᱮᱼᱼ ᱱᱚᱣᱟ ᱳᱜ ᱦᱟᱞᱟᱝ ᱠᱚᱫᱚ ᱯᱮ ᱪᱟᱞᱟᱜ ᱜᱮᱭᱟ ᱥᱮ ᱵᱟᱝ ᱛᱟᱦᱚᱞᱮ?
ᱦᱮᱸ ᱳᱫ ᱦᱟᱞᱟᱝ ᱫᱚᱞᱮ ᱪᱟᱞᱟᱜ ᱜᱮᱭᱟ ᱦᱟᱸᱜ ᱛᱟᱨᱟᱥᱤᱧ ᱵᱮᱲᱟ ᱞᱮ ᱪᱟᱞᱟᱜ-ᱟ ᱦᱟᱸᱜ ᱟᱨ ᱥᱮᱛᱟᱜ ᱵᱮᱲᱟ᱾ ᱟᱨ ᱱᱮᱛᱟᱨ ᱢᱟ ᱨᱚᱦᱚᱭ ᱫᱤᱱ ᱠᱟᱱᱟ ᱦᱟᱸᱜ ᱪᱟᱥ ᱫᱤᱱ ᱠᱟᱱᱟ, ᱟᱫᱚ ᱚᱱᱟ ᱛᱮᱜᱮ ᱟᱨᱠᱤ ᱥᱮᱛᱟᱜ ᱠᱚᱨᱮ ᱦᱚᱸ ᱵᱟᱠᱚ ᱪᱟᱞᱟᱜ ᱠᱟᱱᱟ ᱦᱚᱲ ᱡᱟ ᱦᱩᱭᱱᱟ ᱨᱚᱦᱚᱭ ᱵᱟᱲᱟ ᱠᱟᱛᱮᱼᱼ ᱠᱚ ᱦᱤᱡᱩᱜ-ᱟ ᱟᱫᱚ ᱠᱚ ᱮᱸ ᱡᱚᱢ ᱵᱟᱲᱟ ᱠᱟᱛᱮ ᱠᱚ ᱪᱟᱞᱟᱜ-ᱟ ᱵᱤᱨ ᱥᱮᱫ ᱫᱚ ᱦᱟᱸᱜ᱾
ᱟᱨ ᱛᱟᱦᱚᱞᱮ ᱡᱚᱠᱷᱚᱱ ᱳᱫ ᱦᱟᱞᱟᱝ ᱠᱚ ᱪᱟᱞᱟᱜ ᱜᱮᱭᱟ ᱠᱚ ᱛᱟᱦᱞᱮ ᱛᱚᱠᱷᱚᱱ ᱫᱚ ᱵᱟᱝᱠᱚ ᱧᱟᱢᱮ ᱜᱮᱭᱟ ᱠᱚ᱾
ᱮᱸ ᱩᱱᱠᱩ ᱫᱚ ᱦᱟᱸᱜ ᱥᱚᱵᱽ ᱥᱚᱢᱚᱭ ᱫᱚ ᱦᱟᱸᱜ ᱥᱩᱨ ᱠᱚᱨᱮ ᱫᱚ ᱵᱟᱠᱚ ᱛᱟᱦᱮᱸᱱ ᱜᱮᱭᱟ ᱟᱫᱚ ᱠᱷᱚᱵᱚᱨ ᱠᱚᱦᱚᱸᱼᱼ ᱮᱸ ᱥᱚᱵᱽ ᱥᱚᱢᱚᱭ ᱧᱟᱢᱚᱜ ᱜᱮᱭᱟ ᱟᱨᱠᱤ ᱥᱳᱥᱟᱞ ᱢᱤᱰᱤᱭᱟ ᱛᱚᱨᱚᱯᱷ ᱤᱭᱟᱹᱛᱮ ᱜᱨᱩᱯᱼᱼ ᱥᱤᱥᱴᱮᱢ ᱢᱮᱱᱟᱜ ᱞᱮᱭᱟ ᱟᱨᱠᱤᱼᱼ ᱟᱨ ᱠᱷᱚᱵᱚᱨ ᱢᱟᱱᱮ ᱦᱟᱱᱤ ᱱᱷᱟᱭ ᱵᱤᱨ ᱠᱚᱨᱮ ᱜᱚᱴᱟ ᱜᱮ ᱦᱚᱨ ᱢᱮᱱᱟᱜ-ᱟ ᱛᱚ ᱟᱫᱚᱼᱼ ᱡᱮ ᱡᱮᱢᱚᱱ ᱠᱚ ᱪᱟᱞᱟᱣ ᱦᱤᱡᱩᱜ ᱠᱟᱱ ᱜᱮᱭᱟ ᱦᱟᱸᱜᱼᱼ ᱟᱫᱚ ᱚᱱᱠᱟ ᱦᱤᱥᱟᱹᱵ ᱛᱮᱜᱮ ᱟᱨᱠᱤ ᱠᱷᱚᱵᱚᱨ ᱠᱚᱫᱚ ᱦᱟᱸᱜ ᱧᱟᱢᱚᱜ ᱜᱮᱭᱟ᱾ ᱦᱮᱸ
ᱟ ᱛᱟᱦᱚᱞᱮᱼᱼ ᱦᱚᱞᱮ ᱡᱩᱫᱤ ᱦᱤᱡᱩᱜ-ᱟᱭ ᱛᱟᱦᱚᱞᱮ ᱴᱟᱴᱠᱟ ᱜᱮᱯᱮ ᱵᱩᱡᱷᱟᱹᱣ ᱧᱟᱢᱟ ᱡᱮ ᱦᱤᱡᱩᱜ ᱠᱟᱱᱟᱭ ᱢᱮᱱᱛᱮ ᱵᱟᱝ?
ᱦᱳᱭ-ᱦᱳᱭ-ᱦᱳᱭ
ᱟᱨ ᱛᱟᱦᱚᱞᱮ ᱟᱯᱮᱫᱚ ᱦᱩᱲᱩ ᱪᱟᱥ ᱵᱟᱫ ᱠᱟᱛᱮᱫ ᱫᱚ ᱟᱨ ᱪᱮᱫ ᱠᱚᱯᱮ ᱪᱟᱥ ᱜᱮᱭᱟ?
ᱟᱫᱚ ᱦᱩᱲᱩ ᱪᱟᱥ ᱵᱟᱫ ᱠᱟᱛᱮᱜ ᱟᱞᱮ ᱫᱚ ᱦᱟᱸᱜ ᱥᱚᱵᱽᱡᱤ ᱠᱚᱦᱚᱸᱞᱮ ᱪᱟᱥ ᱵᱟᱲᱟᱭ ᱜᱮᱭᱟ ᱡᱚᱸᱰᱨᱟ ᱠᱚ᱾ ᱟᱨ ᱮᱸ ᱴᱩᱠ ᱴᱟᱠ ᱥᱚᱵᱽᱡᱤ ᱠᱚ ᱡᱟᱦᱟᱸ ᱟᱲᱟᱜ ᱥᱟᱠᱟᱢᱼᱼ ᱮᱸ ᱡᱷᱤᱸᱜᱟᱹ ᱠᱚ ᱵᱮᱸᱜᱟᱲ ᱠᱚ ᱮᱭ ᱥᱚᱵ ᱠᱚᱞᱮ ᱪᱟᱥ ᱵᱟᱲᱟᱭ ᱜᱮᱭᱟ ᱡᱟᱦᱟᱸ ᱮᱸ ᱚᱱᱠᱟᱱ ᱦᱟᱥᱟᱼᱼ ᱠᱚ ᱢᱮᱱᱟᱜ-ᱟ ᱟᱨᱠᱤ ᱜᱷᱩᱴᱩ ᱦᱟᱥᱟ ᱠᱚᱨᱮ ᱱᱮᱛᱟᱨ ᱫᱤᱱ ᱟᱨᱠᱤ ᱡᱟᱦᱟᱸ ᱱᱤᱛᱚᱜ ᱥᱤᱡᱤᱱ ᱪᱟᱞᱟᱜ-ᱠᱟᱱᱟᱼᱼ ᱱᱚᱣᱟ ᱥᱤᱡᱤᱱ ᱜᱮ ᱟᱨᱠᱤ ᱚᱱᱟ ᱥᱤᱡᱤᱱ ᱨᱮᱜᱮᱞᱮ ᱪᱟᱥᱟ ᱚᱱᱟ ᱠᱚᱫᱚ ᱦᱟᱸᱜ᱾
ᱦᱚᱸ
ᱟᱨ ᱛᱟᱦᱚᱞᱮ ᱱᱚᱜᱚᱭ ᱡᱮ ᱦᱩᱲᱩ ᱦᱟᱸᱜ ᱡᱚᱠᱷᱚᱱ ᱵᱤᱞᱤᱜ ᱛᱟᱯᱮᱭᱟ ᱛᱚᱠᱷᱚᱱ ᱦᱚᱸ ᱩᱱᱠᱩ ᱠᱚ ᱟᱲᱜᱳᱱ ᱜᱮᱭᱟ ᱠᱚ?
ᱦᱮᱸ ᱟᱬᱜᱚᱱ ᱜᱮᱭᱟ ᱠᱚ ᱩᱱᱠᱩ ᱦᱚᱸ ᱩᱱ ᱥᱚᱢᱚᱭ ᱦᱚᱸ᱾
ᱛᱚᱠᱷᱚᱱ ᱡᱩᱫᱤ ᱠᱚ ᱠᱷᱚᱛᱤ ᱛᱟᱯᱮᱭᱟ?